ᱡᱚᱢᱟᱜ ᱚᱱᱚ ᱞᱟᱹᱭ ᱞᱮᱢᱮ
ᱦᱮᱸ ᱟᱫᱚ ᱡᱟᱦᱟᱸ ᱜᱤᱨᱟᱹ ᱤᱫᱤ ᱠᱟᱛᱮ ᱞᱟᱝ ᱜᱟᱞᱢᱟᱨᱟᱣ ᱛᱟᱦᱮᱱᱟ ᱵᱟᱝ
ᱦᱳᱭ
ᱦᱩᱸ-ᱦᱩᱸ ᱟᱫᱚ ᱡᱟᱦᱟᱸ ᱵᱷᱟᱸᱰᱟᱱ ᱞᱟᱹᱜᱤᱫ ᱜᱤᱨᱟᱹ ᱠᱚ ᱛᱚᱞᱟ ᱟᱫᱚ ᱚᱱᱟ ᱤᱫᱤ ᱠᱟᱛᱮᱜ ᱫᱚ ᱢᱟᱱᱮ ᱵᱟᱲᱟᱭ ᱢᱮᱱᱟᱜ ᱛᱟᱢᱟ ᱥᱮ ᱵᱟᱝ ᱵᱷᱟᱸᱰᱟᱱ ᱜᱤᱨᱟᱹ ᱫᱚ ᱪᱮᱫ ᱠᱟ ᱠᱚ ᱛᱚᱞᱟ?
ᱤᱧ ᱫᱚ ᱩᱱᱟᱹᱜ ᱜᱟᱱ ᱫᱚ ᱵᱟᱹᱧ ᱵᱟᱲᱟᱭᱟ ᱟᱨ ᱵᱟᱹᱧ ᱧᱮᱞ ᱟᱠᱟᱫᱟ ᱡᱮ ᱩᱱᱟᱹᱜ ᱜᱟᱱ ᱫᱚ ᱞᱟᱹᱭ ᱢᱮ ᱤᱧᱤᱧ ᱟᱸᱡᱚᱢᱟ ᱥᱤᱧ ᱥᱮᱬᱟᱭᱟ ᱞᱟᱹᱭ ᱢᱮ
ᱦᱮ ᱦᱮᱸ ᱤᱧᱦᱚ ᱱᱚᱝᱠᱟᱧ ᱟᱸᱡᱚᱢ ᱟᱠᱟᱫᱟ ᱡᱮ ᱞᱟᱹᱭ ᱟᱠᱚ ᱵᱟᱝᱢᱟ ᱵᱷᱟᱸᱰᱟᱱ ᱜᱤᱨᱟᱹ ᱫᱚ ᱱᱚᱝᱠᱟ ᱠᱚ ᱛᱚᱞᱟ ᱡᱟᱦᱟᱸ ᱫᱚ ᱦᱩᱭᱩᱜ ᱠᱟᱱᱟ ᱜᱚᱡ ᱪᱟᱣᱞᱮ ᱥᱮ ᱜᱚᱡ ᱦᱩᱲᱩ ᱟᱨᱠᱤ ᱱᱚᱜ-ᱱᱚᱝᱠᱟᱱᱟᱜ ᱦᱮᱸᱫᱮ ᱪᱟᱣᱞᱤ ᱦᱮᱸᱫᱮ ᱦᱳᱲᱳ ᱱᱚᱝᱠᱟᱱᱟᱜ ᱠᱚ ᱢᱮᱥᱟ ᱢᱟᱱᱮ ᱜᱚᱡᱟᱜ ᱟᱨᱠᱤ ᱚᱱᱟ ᱥᱟᱶᱛᱤᱧ ᱧᱮᱞ ᱟᱠᱟᱫᱟ ᱚᱸᱰᱮ ᱫᱚ ᱥᱩᱛᱟᱹᱢ ᱦᱚᱸ ᱛᱟᱦᱮᱱᱟ ᱟᱨ ᱢᱮᱱᱠᱷᱟᱱ ᱚᱱᱟ ᱥᱩᱛᱚᱢ ᱫᱚ ᱡᱟᱹᱱᱤᱡ ᱯᱩᱲ ᱜᱮ ᱛᱟᱦᱮᱱᱟ ᱩᱱᱟᱹᱜ ᱦᱚᱸ ᱦᱟᱜ ᱠᱷᱟᱡ ᱵᱟᱹᱧ ᱵᱟᱲᱟᱭᱟ ᱟᱨ ᱞᱟᱹᱭᱟᱠᱚ ᱠᱚᱭᱞᱟ ᱛᱟᱦᱮᱱᱟ ᱠᱩᱭᱟᱹ ᱡᱟᱦᱟᱸ ᱫᱚ ᱠᱩᱭᱟᱹ ᱛᱟᱞᱟ ᱛᱮᱵᱚᱱ ᱵᱟᱲᱟᱭ ᱧᱟᱢᱟ ᱡᱮ ᱱᱚᱣᱟ ᱫᱚ ᱫᱩᱠ ᱨᱮᱱᱟᱜ ᱜᱤᱨᱟᱹ ᱠᱟᱱᱟ ᱥᱮ ᱵᱮᱣᱨᱟ ᱠᱟᱱᱟ ᱟᱨᱠᱤ ᱜᱤᱨᱟᱹ ᱟᱫᱚ ᱵᱷᱟᱸᱰᱟᱱ ᱜᱤᱨᱟᱹ ᱫᱚ ᱱᱚᱜ-ᱚ ᱱᱚᱝᱠᱟ ᱜᱮᱠᱚ ᱛᱚᱞᱟ ᱢᱟᱱᱮ ᱱᱚᱝᱠᱟᱧ ᱵᱟᱲᱟᱭᱟ ᱟᱨ ᱩᱱᱟᱹᱜ ᱜᱟᱹᱴ ᱠᱚ ᱛᱟᱦᱮᱱᱟ ᱥᱮ ᱪᱮᱫ ᱢᱟᱱᱮ ᱱᱚᱝᱠᱟ ᱫᱚ ᱵᱟᱹᱧ ᱵᱟᱲᱟᱭᱟ ᱦᱟᱸᱜ ᱵᱷᱟᱸᱰᱟᱱ ᱜᱤᱨᱟᱹ ᱫᱚ ᱥᱩ ᱫᱩ ᱱᱚᱣᱟ ᱱᱩᱸᱱᱟᱹᱝ ᱜᱤᱧ ᱵᱟᱲᱟᱭᱟ᱾ ᱟᱨ ᱤᱧ ᱧᱮᱞ ᱟᱠᱟᱫ ᱠᱚᱣᱟ ᱡᱟᱦᱟᱸ ᱵᱷᱟᱸᱰᱟᱱ ᱨᱮ ᱡᱟᱦᱟᱸ ᱢᱟᱱᱮ ᱜᱤᱨᱟᱹ ᱤᱫᱤ ᱦᱚᱴᱚ ᱠᱚ ᱪᱟᱞᱟᱜᱼᱟ᱾ ᱚᱱᱟ ᱨᱤᱧ ᱧᱮᱞ ᱟᱠᱟᱫᱟ ᱞᱚᱴᱟ ᱫᱟᱜ ᱠᱚ ᱟᱨᱠᱤ ᱵᱟᱝ ᱠᱚ ᱟᱛᱟᱝ ᱟᱠᱚᱣᱟ ᱾
ᱦᱳᱭ᱾
ᱜᱚᱰ ᱦᱚᱸ ᱜᱚᱰ ᱡᱚᱦᱟᱨ ᱜᱮ ᱦᱩᱭᱩᱜᱼᱟ ᱢᱮᱱᱠᱷᱟᱱ ᱧᱮᱞ ᱠᱟᱹᱫᱟᱹᱧ ᱞᱚᱴᱟ ᱫᱟᱜ ᱟᱛᱮᱜ ᱫᱚ ᱵᱟᱝᱠᱚ ᱤᱭᱟᱹ ᱠᱚᱣᱟ ᱟᱨᱠᱤ,
ᱦᱳᱭ ᱦᱳᱭ, ᱤᱧ ᱦᱚ ᱩᱱᱟᱹᱜ ᱜᱟᱱ ᱫᱚ ᱩᱱᱟᱹᱜ ᱜᱟᱱ ᱫᱚ ᱵᱟᱹᱧ ᱧᱮᱞ ᱟᱠᱟᱫᱟ ᱠᱤᱱᱛᱩ ᱱᱤᱭᱟᱹ ᱴᱩᱠᱩ ᱫᱩᱧ ᱧᱮᱞ ᱟᱠᱟᱫᱟ ᱡᱮ ᱞᱚᱴᱟ ᱫᱟᱜ ᱫᱚ ᱤᱭᱟᱹ ᱨᱮᱫᱚ ᱵᱟᱠᱚ ᱟᱛᱟᱝ ᱟᱠᱚ ᱜᱮᱭᱟ ᱾ ᱵᱷᱟᱸᱰᱟᱱ ᱜᱤᱨᱟᱹ ᱨᱮᱫᱚ ᱜᱚᱡ ᱡᱟᱦᱟ ᱦᱮᱸ ᱟᱨ ᱤᱭᱟᱹ ᱥᱮᱸᱫᱽᱨᱟ ᱜᱤᱨᱟᱹ ᱨᱮᱱᱟᱜ ᱠᱟᱹᱴᱤᱡ ᱮᱢ ᱞᱟᱹᱭ ᱢᱮ?
ᱚ ᱥᱮᱸᱫᱽᱨᱟ ᱡᱟᱦᱟᱸ ᱚᱱᱟ ᱦᱮᱸ ᱥᱟᱨᱡᱚᱢ ᱜᱤᱨᱟᱹ ᱚᱱᱟ ᱜᱤᱨᱟᱹ ᱦᱚᱸ ᱚᱱᱠᱟ ᱟᱨᱠᱤ ᱜᱚᱞᱯᱷᱚ ᱜᱚᱴᱟᱭ ᱟᱠᱚ ᱜᱚᱞᱯᱷᱚ ᱜᱚᱴᱟ ᱠᱟᱛᱮᱜ ᱚᱱᱟ ᱜᱤᱨᱟᱹ ᱫᱚ ᱱᱚᱝᱠᱟ ᱢᱟᱱᱮ ᱞᱟᱹᱲᱦᱟᱹᱭ ᱥᱮ ᱡᱟᱦᱟ ᱱᱟᱜ ᱟᱨᱠᱤ ᱥᱮᱱ ᱪᱟᱞᱟᱜ ᱞᱟᱦᱟᱨᱮ ᱥᱮ ᱡᱟᱣᱨᱟᱜ ᱞᱟᱦᱟᱨᱮ ᱢᱟᱱᱮ ᱛᱤᱱ ᱫᱤᱱ ᱞᱟᱦᱟ ᱨᱮᱠᱚ ᱛᱚᱞᱟ ᱡᱩᱫᱤ ᱢᱚᱬᱮ ᱫᱤᱱ ᱵᱟᱠᱤ ᱢᱮᱱᱟᱜᱼᱟ ᱟᱨᱠᱤ ᱚᱸᱰᱮ ᱫᱩᱯᱲᱩᱵ ᱟᱫᱚ ᱧᱮᱞ ᱟᱵᱚᱱ ᱡᱮ ᱚᱱᱟ ᱦᱤᱞᱳᱜ ᱜᱮ ᱢᱚᱲᱮ ᱫᱤᱱ ᱛᱟᱦᱮᱱ ᱛᱮᱜᱮ ᱠᱚ ᱛᱚᱞᱟ, ᱟᱨ ᱚᱱᱟ ᱨᱮᱫᱚ ᱢᱚᱬᱮ ᱜᱚᱴᱟᱝ ᱜᱮ ᱜᱟᱹᱴ ᱛᱟᱦᱮᱱᱟ ᱟᱨᱠᱤ ᱢᱚᱬᱮ ᱜᱚᱴᱟᱝ ᱥᱮ ᱮᱭᱟᱭ ᱜᱚᱴ ᱚᱱᱠᱟ ᱜᱟᱹᱴ ᱛᱟᱦᱮᱱᱟ ᱟᱫᱚ ᱢᱟᱱᱮ ᱚᱱᱟ ᱪᱮᱫ ᱠᱚ ᱞᱟᱹᱭᱟ ᱚᱱᱟ ᱚᱠᱛᱚ ᱠᱚ ᱥᱮᱴᱮᱨᱚᱜ ᱞᱮᱠᱟᱱᱟᱜ ᱜᱮ ᱟᱨᱠᱤ ᱫᱷᱟᱹᱨᱤᱡ ᱜᱮ ᱱᱚᱝᱠᱟ ᱛᱟᱦᱮᱱᱟ ᱟᱫᱚ ᱚᱱᱟ ᱜᱤᱨᱟᱹ ᱡᱩᱫᱤ ᱚᱱᱟ ᱟᱸᱰᱮ ᱵᱟᱝ ᱪᱟᱞᱟᱣ ᱜᱚᱫ ᱞᱮᱱᱟ ᱛᱟᱦᱚᱞᱮ ᱡᱟᱦᱟᱭ ᱢᱟᱺᱡᱷᱤ ᱴᱷᱮᱡ ᱛᱟᱸᱦᱮᱱᱟ ᱥᱮ ᱡᱟᱦᱟᱭ ᱚᱱᱠᱟ ᱤᱫᱤ ᱦᱚᱲ ᱴᱷᱮᱡ ᱛᱟᱦᱚᱞᱮ ᱚᱱᱟ ᱜᱤᱨᱟᱹ ᱫᱚ ᱚᱱᱠᱟ ᱜᱟᱹᱴ ᱠᱚ ᱞᱟᱲᱟ ᱡᱟᱣᱨᱟᱭᱟ ᱟᱨᱠᱤ ᱚᱱᱠᱟ ᱠᱟᱛᱮᱜ ᱚᱱᱟ ᱫᱚ ᱡᱟᱦᱟ ᱨᱮ ᱫᱩᱯᱲᱩᱵᱚᱜᱼᱟ ᱠᱚ ᱚᱸᱰᱮ ᱫᱷᱟᱹᱨᱤᱡ ᱥᱮᱴᱮᱨᱚᱜᱼᱟ ᱟᱨᱠᱤ ᱾ ᱟᱨ ᱱᱩᱱᱟᱹᱜ ᱫᱷᱟᱹᱨᱤᱡ ᱜᱤᱧ ᱵᱟᱲᱟᱭᱟ ᱾
ᱫᱩᱯᱲᱩᱵ ᱦᱮᱸ ᱫᱩᱯᱲᱩᱵ ᱦᱟᱹᱨᱤᱡ ᱛᱮ ᱚᱱᱟ ᱜᱟᱹᱴ ᱫᱚᱠᱚ ᱞᱟᱲᱟ ᱪᱟᱵᱟᱭᱟ ᱾
ᱮᱸᱻ ᱦᱮᱸ ᱫᱩᱯᱲᱩᱵ ᱫᱷᱟᱹᱨᱤᱡ ᱛᱮᱫᱚ ᱞᱟᱲᱟ ᱪᱟᱵᱟᱭᱟ ᱠᱚ ᱥᱮ ᱪᱮᱫᱠᱟ ᱢᱟᱱᱮ ᱦᱚᱠᱟᱱᱟ ᱤᱭᱟᱹ ᱤᱫᱤ ᱠᱟᱛᱮᱫ ᱫᱚ ᱩᱱᱟᱹᱜ ᱵᱟᱹᱧ ᱞᱟᱹᱭ ᱫᱟᱲᱮᱭᱟᱜ ᱠᱟᱱᱟ ᱢᱟᱱᱮ ᱱᱚᱜ-ᱚ ᱱᱟᱝᱠᱟ ᱜᱤᱧ ᱟᱸᱡᱚᱢ ᱞᱮᱫ ᱛᱟᱦᱮᱱᱟ ᱟᱨᱠᱤ᱾
ᱡᱟᱜᱮ ᱡᱟᱦᱟᱸᱜ ᱡᱟᱦᱟ ᱞᱮᱠᱟᱢ ᱟᱸᱡᱚᱢ ᱟᱠᱟᱫᱟ ᱚᱱᱠᱟᱢ ᱞᱟᱹᱭ ᱠᱮᱫᱟ ᱾ ᱟᱫᱚ ᱤᱧᱦᱚᱸ ᱩᱱᱟᱹᱜ ᱜᱟᱱ ᱫᱚ ᱤᱧᱦᱚᱸ ᱵᱟᱹᱧ ᱵᱟᱲᱟᱭᱟ ᱟᱫᱚ ᱚᱱᱟ ᱞᱮᱠᱟ ᱚᱱᱟ ᱞᱮᱠᱟ ᱛᱮᱫᱚ ᱚᱱᱟᱫᱚ ᱵᱟᱹᱧ ᱞᱟᱹᱭᱪᱚ ᱫᱟᱲᱮᱭᱟᱜ ᱠᱟᱱᱟ ᱾
ᱦᱸ ᱦᱮᱸ ᱦᱮᱸ ᱾
ᱟᱨ ᱛᱟᱦᱚᱞᱮ ᱟᱢ ᱚᱸᱰᱮ ᱡᱟᱦᱟᱸ ᱟᱢ ᱡᱟᱦᱟᱸᱨᱮ ᱮ ᱡᱟᱱᱟᱢ ᱤᱭᱟᱹ ᱠᱟᱱ ᱛᱟᱢᱟ ᱵᱷᱤᱴᱟᱹ ᱠᱟᱱ ᱛᱟᱢᱟ ᱚᱸᱰᱮ ᱵᱚᱸᱜᱟ ᱵᱩᱨᱩᱢ ᱧᱮᱞ ᱟᱠᱟᱫ ᱜᱮᱭᱟ ᱵᱟᱦᱟ ᱥᱚᱨᱚᱦᱟᱭ ᱨᱮ ᱢᱟᱱᱮ ᱪᱮᱫ ᱞᱮᱠᱟ ᱠᱚ ᱵᱟᱦᱟ ᱥᱚᱨᱚᱦᱟᱭ ᱥᱚᱨᱟᱭ ᱪᱮᱫ ᱞᱮᱠᱟ ᱠᱚ ᱢᱟᱱᱟᱣ ᱜᱮᱭᱟ?
ᱦᱮᱸ ᱟᱞᱮ ᱴᱷᱮᱡ ᱟᱛᱳ ᱨᱮᱢᱟ ᱱᱚᱜᱼᱚ ᱱᱚᱝᱠᱟ ᱵᱟᱦᱟ ᱥᱚᱦᱚᱨᱟᱭ ᱦᱩᱭᱩᱜ ᱟᱞᱮ ᱢᱟ ᱧᱮᱞ ᱟᱠᱟᱫᱤᱧ ᱩᱱᱟᱹᱜ ᱨᱟᱹᱥᱠᱟᱹ ᱨᱚᱢᱚᱡ ᱡᱟᱦᱟᱸ ᱠᱚ ᱞᱟᱹᱭᱟ ᱵᱟᱦᱟ ᱫᱚ ᱦᱚᱸ ᱦᱩᱭᱩᱜᱼᱟ ᱾ ᱢᱟᱱᱮ ᱚᱱᱠᱟ ᱫᱚ ᱟᱨᱠᱤ ᱵᱟᱝ ᱦᱩᱭᱩᱜᱭᱼᱟ ᱵᱟᱦᱟ ᱡᱩᱫᱤᱢ ᱞᱟᱹᱭᱟ ᱾ ᱵᱟᱦᱟ ᱫᱤᱱ ᱦᱤᱞᱳᱜ ᱩᱢ ᱫᱤᱱ ᱛᱟᱦᱮᱱᱟ ᱩᱢ ᱱᱟᱲᱠᱟ ᱩᱱ ᱦᱤᱞᱳᱜ ᱫᱚ ᱜᱮᱸᱫᱟᱜ ᱠᱷᱟᱹᱰᱩᱣᱟᱹᱜ ᱠᱚ ᱪᱮᱫᱟ ᱥᱟᱱᱟᱢᱟᱜ ᱠᱚ ᱥᱚᱵᱚᱫ ᱯᱷᱟᱨᱪᱟᱭᱟ ᱥᱮ ᱚᱲᱟᱜ ᱫᱩᱣᱟᱹᱨ ᱜᱮᱡ ᱜᱩᱨᱤᱡ ᱥᱟᱱᱟᱢᱟᱜ ᱦᱩᱭᱩᱜᱼᱟ ᱚᱱᱟ ᱥᱟᱶᱛᱮ ᱦᱩᱭᱩᱜ ᱠᱟᱱᱟ ᱡᱟᱦᱟᱸ ᱫᱚ ᱥᱟᱹᱨᱫᱤ ᱢᱟᱦᱟ ᱠᱚ ᱞᱟᱹᱭ ᱩᱱ ᱦᱤᱞᱳᱜ ᱫᱚ ᱱᱟᱭᱠᱮ ᱫᱚᱼᱼ ᱚᱱᱠᱟ ᱮᱱᱮᱡ ᱥᱮᱨᱮᱧ ᱛᱟᱞᱟ ᱠᱚᱛᱮᱜ ᱜᱮ, ᱟᱨᱠᱤ ᱞᱮ ᱤᱫᱤ ᱦᱚᱴᱚ ᱠᱟᱭᱟ ᱡᱟᱦᱮᱨ ᱾ ᱚᱱᱟ ᱥᱟᱶᱛᱮ ᱡᱟᱦᱮᱨ ᱨᱮ ᱥᱩᱲᱤ ᱠᱚ ᱡᱚᱢ ᱦᱩᱭᱩᱜᱼᱟ ᱾ ᱡᱚᱢ ᱵᱟᱲᱟ ᱠᱟᱛᱮᱜ ᱧᱮᱞ ᱦᱩᱭᱩᱜ ᱠᱟᱱᱟ ᱡᱮ ᱟᱨ ᱦᱚᱸ ᱡᱮᱼᱼ ᱩᱸᱩᱱᱤ ᱡᱟᱦᱟᱸᱭ ᱱᱟᱭᱠᱮ ᱵᱟᱵᱟ ᱢᱮᱱᱟᱭᱟ ᱩᱱᱤ ᱦᱟᱸ ᱟᱹᱜᱩᱭᱮ ᱦᱩᱭᱩᱜᱼᱟ ᱾ ᱮᱱᱮᱡ ᱥᱮᱨᱮᱧ ᱠᱚ ᱛᱟᱞᱟ ᱛᱮᱜᱮ ᱚᱱᱟ ᱥᱟᱶᱛᱮᱼᱼ ᱟᱛᱩ ᱨᱮ ᱚᱱᱠᱟᱱ ᱡᱟᱸᱜᱟ ᱠᱚᱠᱚ ᱟᱹᱨᱩᱵᱮᱭᱟ ᱾ ᱟᱨ ᱟᱞᱮ ᱥᱟᱨᱡᱚᱢ ᱰᱷᱣᱨᱟᱹᱜ ᱡᱟᱦᱟᱸ ᱚᱱᱮ ᱥᱟᱨᱡᱚᱢ ᱤᱭᱟᱹ ᱠᱚ ᱢᱮᱛᱟᱜ ᱠᱟᱱᱼᱼ ᱥᱟᱨᱡᱚᱢ ᱜᱮᱞᱮ ᱚᱱᱟ ᱟᱞᱮ ᱮᱢᱟᱞᱮᱭᱟ ᱾ ᱥᱟᱨᱡᱚᱢ ᱜᱮᱞᱮ ᱫᱚ ᱵᱟᱝ ᱥᱟᱨᱡᱚᱢ ᱵᱟᱦᱟ ᱠᱚ ᱞᱟᱹᱭᱟ ᱢᱟᱛᱠᱚᱢ ᱜᱮᱞᱮ ᱾ ᱦᱳᱭ ᱚᱱᱟ ᱟᱞᱮ ᱦᱟᱸᱜ ᱮᱢᱟᱞᱮᱭᱟᱭ ᱾ ᱦᱮᱸ ᱥᱟᱨᱡᱚᱢ ᱵᱟᱦᱟ ᱟᱨ ᱢᱟᱛᱠᱚᱢ ᱜᱮᱞᱮ ᱚᱱᱟᱜᱤᱧ ᱞᱟᱹᱭ ᱮᱫᱟ ᱚᱱᱟᱜᱮ ᱾ ᱠᱟᱹᱴᱤᱡ ᱤᱧ ᱦᱤᱲᱤᱧ ᱜᱚᱫ ᱜᱮᱭᱟ ᱟᱫᱚ ᱚᱱᱟ ᱮᱢ ᱠᱟᱛᱮ ᱟᱞᱮ ᱫᱚᱼᱼ ᱛᱟᱦᱚᱞᱮ ᱩᱱᱤ ᱫᱚᱭ ᱪᱟᱞᱟᱜᱼᱟᱭ ᱟᱨᱚ ᱡᱟᱦᱟᱭ ᱤᱭᱟᱹ ᱨᱮᱼᱼ ᱚᱲᱟᱜ ᱛᱮ ᱟᱨᱠᱤ, ᱟᱨ ᱚᱱᱟ ᱥᱟᱣᱛᱮ ᱦᱩᱭᱩᱜ ᱠᱟᱱᱟ ᱵᱟᱥᱠᱮ ᱦᱤᱞᱳᱜ ᱫᱚᱼᱼ ᱡᱟᱦᱟᱸᱭ ᱞᱟᱸᱫᱟ ᱜᱟᱱᱚᱜ ᱦᱚᱲ ᱥᱮ ᱜᱚᱲᱚᱢ ᱵᱩᱲᱦᱤ ᱜᱚᱲᱚᱢ ᱵᱟᱵᱟ ᱠᱚᱼᱼ ᱚᱱᱠᱟ ᱦᱤᱞᱤ ᱠᱚ ᱩᱱᱠᱩ ᱫᱟᱜ ᱠᱚ ᱫᱩᱞ ᱟᱞᱮᱭᱟ ᱾ ᱟᱞᱮᱼᱼ ᱫᱟᱜ ᱞᱮ ᱫᱩᱞᱟᱠᱚᱭᱟ ᱟᱫᱚ ᱦᱚᱜᱼᱚ ᱚᱱᱠᱟ ᱨᱟᱹᱥᱠᱟᱹ ᱛᱟᱞᱟ ᱛᱮᱜᱮ ᱵᱟᱦᱟ ᱫᱚᱞᱮ ᱯᱟᱨᱚᱢᱟ ᱟᱨᱠᱤ ᱾ ᱟᱯᱮ ᱥᱮᱫ ᱫᱚ ᱪᱮᱫᱞᱮᱠᱟ ᱦᱟᱸᱜ ᱟᱫᱚ ᱢᱟ ᱛᱟᱦᱞᱮ ᱞᱟᱹᱭ ᱯᱟᱥᱱᱟᱣ ᱛᱟᱢ?
ᱟᱞᱮ ᱥᱮᱫ ᱫᱚ ᱱᱚᱝᱠᱟ ᱠᱟᱱᱟ ᱩᱢ ᱦᱤᱞᱳᱜ ᱫᱚ ᱚᱱᱟ ᱜᱮᱸᱫᱟᱜ ᱠᱚᱼᱼ ᱦᱮᱸ ᱚᱱᱟ ᱟᱢ ᱞᱮᱠᱟᱢ ᱞᱟᱹᱭ ᱠᱮᱫ ᱡᱮ ᱡᱚᱛᱚ ᱠᱚ ᱩᱢ ᱯᱷᱟᱨᱪᱟᱜᱼᱟ ᱱᱟᱲᱠᱟ ᱯᱷᱟᱨᱼᱼ ᱪᱟᱜ ᱟᱠᱚ ᱟᱨᱠᱚᱼᱼ ᱚᱱᱮ ᱚᱱᱟ ᱠᱚᱠᱚ ᱥᱚᱵᱚᱫ ᱯᱷᱟᱨᱪᱟᱭᱟ ᱡᱚᱛᱚ ᱠᱚ ᱯᱷᱟᱨᱪᱟᱭᱟ ᱾ ᱚᱲᱟᱜ ᱠᱚᱠᱚ ᱜᱮᱡ ᱜᱩᱨᱤᱡᱟ ᱾ ᱚᱱᱠᱟᱜᱮ ᱟᱨ ᱤᱭᱟᱹ ᱱᱚᱜᱼᱚᱭ ᱡᱮ ᱤᱭᱟᱹ ᱡᱟᱦᱟᱸᱭᱼᱼ ᱡᱟᱦᱟᱸᱭ ᱫᱚ ᱪᱟᱣᱨᱟᱹ ᱦᱟᱴ ᱾ ᱠᱤᱱᱵᱟ ᱱᱟᱭᱠᱮ ᱠᱚᱲᱟ ᱦᱚᱯᱚᱱ, ᱠᱚᱲᱟ ᱦᱚᱯᱚᱱ ᱫᱚᱼᱼ ᱠᱤ ᱨᱟᱪᱟ ᱠᱚ ᱪᱟᱞᱟᱜ ᱜᱮᱭᱟ ᱛᱚ ᱟᱭᱩᱵ ᱟᱫᱚ ᱩᱱᱠᱩ ᱫᱚ ᱠᱟᱹᱴᱤᱡᱼᱼ ᱢᱟᱱᱮ ᱠᱩᱲᱤ ᱦᱚᱯᱚᱱ ᱦᱚᱸᱠᱚ ᱥᱟᱯᱷᱟ ᱥᱟᱯᱷᱤ ᱠᱚᱼᱼ ᱥᱟᱯᱷᱟ ᱥᱟᱯᱷᱤ ᱠᱚ ᱛᱟᱦᱮᱱᱟ ᱾ ᱟᱫᱚᱼᱼ ᱮᱱᱛᱮ ᱨᱮᱦᱚᱸ ᱠᱚᱲᱟ ᱜᱤᱫᱽᱨᱟᱹ ᱫᱚ ᱠᱚᱲᱟ ᱦᱚᱯᱚᱱ ᱫᱚᱼᱼ ᱡᱮ ᱚᱱᱟ ᱤᱭᱟᱹ ᱱᱟᱭᱠᱮ ᱨᱟᱪᱟ ᱠᱚ ᱪᱟᱞᱟᱜᱼᱟ ᱛᱚ ᱾ ᱧᱤᱫᱟᱹ ᱩᱱ ᱦᱤᱞᱚᱜ ᱛᱟᱦᱞᱮ ᱩᱝᱠᱩ ᱫᱚᱼᱼ ᱤᱭᱟᱹ ᱠᱚ ᱞᱟᱦᱟ ᱫᱤᱱ ᱦᱤᱞᱳᱜ ᱠᱷᱚᱱ ᱦᱟᱱᱮ ᱤᱭᱟᱹ ᱚᱛ ᱨᱮᱠᱚ ᱜᱤᱛᱤᱡᱼᱟ ᱾ ᱚᱛ ᱨᱮᱠᱚ ᱫᱩᱲᱩᱵᱼᱟ, ᱟᱨ ᱤᱭᱟᱹᱼᱼ ᱟᱨ ᱞᱟᱹᱭᱟᱹᱠᱚ ᱯᱟᱹᱴᱭᱟᱹ ᱨᱮᱜᱮ ᱠᱚᱼᱼ ᱢᱟᱱᱮ ᱚᱛ ᱨᱮᱜᱮ ᱠᱚ ᱜᱤᱛᱤᱡᱼᱟ, ᱚᱛᱨᱮ ᱜᱤᱛᱤᱡ ᱟᱨᱼᱼ ᱜᱮᱡ ᱜᱩᱨᱤᱡ ᱯᱷᱟᱨᱪᱟ ᱠᱟᱛᱮᱜ ᱚᱱᱠᱟ ᱱᱤᱭᱚᱢᱼᱼ ᱯᱟᱞᱚᱱ ᱠᱟᱛᱮᱜ ᱠᱚ ᱛᱟᱦᱮᱸᱱᱟ, ᱟᱨ ᱚᱸᱰᱮ ᱱᱟᱭᱠᱮ ᱨᱟᱪᱟ ᱠᱚ ᱪᱟᱞᱟᱜᱼᱟ ᱾ ᱱᱟᱭᱠᱮ ᱨᱟᱪᱟ ᱨᱮ ᱥᱮᱱ ᱠᱟᱛᱮᱫ ᱪᱟᱹᱨᱟᱹᱦᱟ ᱠᱚᱠᱚᱼᱼ ᱤᱭᱟᱹ ᱠᱚ ᱵᱚᱸᱜᱟ ᱵᱩᱨᱩ ᱠᱚᱠᱚ ᱟᱬᱜᱚ ᱠᱚᱣᱟ ᱚᱸᱰᱮ ᱾ ᱟᱨ ᱩᱱᱠᱩ ᱚᱱᱟ ᱫᱷᱩᱠ ᱥᱩᱠᱷ ᱚᱱᱟ ᱟᱹᱛᱩ ᱨᱮᱱᱟᱜ ᱫᱩᱠ ᱥᱩᱠᱷᱼᱼ ᱤᱧ ᱚᱱᱟ ᱡᱟᱦᱮᱨ ᱠᱚᱨᱮ ᱱᱟᱜ ᱡᱮ ᱪᱮᱫ ᱚᱠᱟ ᱞᱮᱠᱟᱼᱼ ᱱᱟᱯᱟᱭ ᱜᱮᱭᱟ ᱵᱟᱝ ᱱᱟᱯᱟᱭ ᱜᱮᱭᱟ ᱚᱱᱟ ᱠᱚᱼᱼ ᱜᱟᱞᱚᱪ ᱟᱨ ᱟᱹᱰᱤ ᱨᱟᱹᱥᱠᱟᱹ ᱥᱟᱞᱟᱜ ᱵᱚᱸᱜᱟ ᱵᱩᱨᱩ ᱦᱚᱸᱠᱚ ᱨᱚᱲ ᱟᱬᱜᱳ ᱠᱚᱣᱟ, ᱚᱱᱟᱠᱚ ᱩᱱᱠᱩ ᱵᱚᱸᱜᱟ ᱵᱩᱨᱩ ᱠᱚ ᱧᱮᱞ ᱦᱚᱪᱚ ᱠᱚᱣᱟ ᱡᱮ ᱵᱚᱪᱷᱚᱨ ᱫᱤᱱ ᱨᱮ ᱢᱮᱱᱟᱜ ᱚᱠᱟ ᱞᱮᱠᱟ ᱢᱮᱱᱟᱜᱼᱟ ᱡᱟᱦᱮᱨ ᱜᱟᱲ ᱠᱚ ᱡᱚᱛᱚ, ᱚᱱᱟ ᱠᱚᱠᱚ ᱧᱮᱞ ᱵᱟᱲᱟ, ᱚᱱᱟ ᱠᱚᱠᱚ ᱠᱩᱞᱤ ᱵᱟᱲᱟ ᱠᱚᱣᱟ ᱟᱨ ᱮᱱ ᱦᱤᱞᱳᱜ ᱜᱮ ᱵᱚᱸᱜᱟ, ᱢᱟᱱᱮ ᱵᱚᱸᱜᱟ ᱠᱚ ᱟᱹᱨᱩᱵᱚᱜᱼᱟ᱾ ᱛᱤ ᱡᱟᱸᱜᱟ ᱤᱭᱟᱹ ᱚᱱᱠᱟ ᱫᱟᱜ ᱠᱚᱠᱚ ᱫᱩᱞ ᱡᱚᱱᱟᱜᱼᱟ᱾ ᱚᱱᱠᱟ ᱱᱤᱭᱚᱢ ᱠᱚ ᱢᱮᱱᱟᱜ-ᱟ᱾
ᱦᱮᱸ ᱟᱫᱚ ᱛᱟᱦᱚᱞᱮ ᱚᱱᱱᱟᱜ ᱵᱟᱦᱟ ᱨᱮᱜᱮ ᱛᱚᱢᱟ, ᱥᱟᱹᱜᱩᱱ ᱴᱷᱤᱞᱤ ᱠᱚ ᱫᱤᱯᱤᱞᱟ ᱦᱮᱸᱥᱮ ᱟᱫᱚ ᱛᱟᱦᱚᱞᱮ ᱟᱯᱮ ᱥᱮᱫ ᱥᱟᱹᱜᱩᱱ ᱴᱷᱤᱞᱤ ᱫᱚ ᱠᱚᱲᱟ ᱜᱤᱫᱽᱨᱟᱹ ᱠᱚ ᱫᱤ ᱯᱤᱞᱟ ᱥᱮ ᱠᱩᱲᱤ ᱜᱤᱫᱽᱨᱟᱹ?
ᱠᱚᱲᱟ ᱜᱤᱫᱽᱨᱟᱹ ᱜᱮᱠᱚ ᱫᱤᱯᱤᱞᱟ ᱠᱩᱲᱤ ᱜᱤᱫᱽᱨᱟᱹ ᱫᱚ ᱵᱟᱝ ᱚ ᱰᱟᱺᱜᱽᱣᱟᱹ ᱠᱚᱲᱟ ᱜᱤᱫᱽᱨᱟᱹ᱾
ᱦᱮᱸ ᱦᱮᱸ᱾
ᱟᱨ ᱤᱭᱟᱹ ᱚᱸᱰᱮ ᱤᱭᱟᱹ ᱚᱱᱠᱟ ᱚᱱᱠᱟ ᱢᱮᱱᱟᱜᱼᱟ᱾ ᱟᱨ ᱚᱱᱟ ᱥᱮ ᱩᱱᱠᱩ, ᱩᱝᱠᱩ ᱵᱚᱸᱜᱟ ᱵᱩᱨᱩ ᱠᱩ ᱵᱟᱹᱲᱤᱡ ᱱᱟᱯᱟᱭ ᱵᱮᱥ ᱵᱟᱹᱲᱤᱡ ᱠᱚ ᱠᱩᱞᱤ ᱠᱚᱣᱟ ᱾ ᱟᱵᱚ ᱢᱟᱱᱮ ᱵᱚᱪᱷᱚᱨ ᱫᱤᱱ ᱨᱮᱱᱟᱜ ᱪᱮᱫ ᱞᱮᱠᱟ ᱢᱮᱱᱟᱜᱼᱟ ᱚᱱᱟ ᱠᱚ ᱠᱚ ᱠᱩᱞᱤ ᱠᱮᱫ ᱠᱚ ᱛᱟᱨᱯᱚᱨᱮ ᱵᱚᱸᱜᱟ ᱠᱚᱠᱚ, ᱚᱱᱟ ᱟᱸ ᱟᱹᱨᱩᱵ ᱯᱷᱟᱨᱪᱟ ᱟᱠᱚ ᱚᱱᱟ ᱠᱚᱢᱟ ᱠᱚ ᱧᱮᱞ ᱟᱹᱜᱩᱭ ᱜᱮ, ᱟᱹᱨᱩᱵ ᱯᱷᱟᱨᱪᱟ ᱠᱟᱛᱮᱫ ᱟᱫᱚ ᱱᱚᱣᱟ ᱠᱚ ᱤᱭᱟᱹ ᱵᱟᱲᱟ ᱠᱟᱛᱮᱫ, ᱥᱩᱨ ᱵᱟᱲᱟ ᱠᱟᱛᱮᱫ, ᱳᱭ ᱥᱮᱛᱟᱜ ᱜᱚᱫᱚᱜ ᱥᱮᱛᱟᱜ ᱫᱚ ᱵᱟᱝ ᱥᱮᱛᱟᱜᱚᱜᱼᱟ ᱥᱤᱢ ᱫᱚ ᱠᱚ ᱨᱟᱜ ᱜᱚᱫ, ᱜᱮᱭᱟ ᱢᱟᱱᱮ, ᱚᱠᱟ ᱞᱮᱠᱟ ᱟᱨ ᱛᱟᱨᱯᱚᱨᱮ ᱤᱭᱟᱹ ᱥᱟᱹᱨᱫᱤ ᱦᱤᱞᱳᱜ ᱥᱟᱹᱨᱫᱤ ᱦᱤᱞᱳᱜ, ᱡᱚᱛᱚ ᱦᱚᱲ ᱩᱢ ᱯᱷᱟᱨᱪᱟ ᱚᱸᱰᱮ ᱫᱚ ᱟᱞᱮ ᱡᱟᱦᱟᱸ ᱴᱷᱮᱡ ᱵᱚᱸᱜᱟ ᱵᱩᱨᱩ ᱠᱚ ᱟᱬᱜᱚ ᱠᱚᱣᱟ ᱥᱮ ᱚᱸᱰᱮ, ᱠᱩᱲᱤ ᱜᱤᱫᱽᱨᱟᱹ ᱦᱚᱸ ᱠᱚ ᱪᱟᱞᱟᱜ ᱜᱮᱭᱟ ᱟᱨ ᱚᱱᱟ ᱥᱟᱹᱨᱫᱤ ᱦᱤᱞᱳᱜ ᱦᱚᱸ ᱱᱟ ᱱᱟᱭᱠᱮ, ᱱᱟᱭᱠᱮ ᱠᱚ ᱱᱟᱭᱠᱮ ᱥᱟᱯᱲᱟᱜᱼᱟᱭ ᱛᱟᱨᱯᱚᱨᱮ, ᱡᱷᱚᱛᱚ ᱦᱚᱲ ᱩᱸᱜ, ᱡᱮ ᱠᱚᱲᱟ ᱜᱤᱫᱽᱨᱟᱹ ᱜᱚᱜᱚ ᱦᱚᱲ ᱵᱟᱵᱟ ᱦᱚᱲ, ᱡᱷᱚᱛᱚ ᱦᱚᱲ ᱯᱮ ᱩᱢ ᱥᱟᱯᱷᱟ ᱩᱢ ᱯᱟᱭᱨᱟ ᱠᱟ ᱩᱢ ᱯᱟᱭᱨᱟ ᱛᱳᱯᱳ ᱥᱟᱯᱷᱟ ᱠᱟᱛᱮᱫ, ᱢᱚᱸᱡᱽ ᱜᱮ ᱚᱸᱰᱮ ᱠᱚ ᱪᱟᱞᱟᱜᱼᱟ ᱚᱸᱰᱮ ᱠᱚ ᱤᱫᱤ ᱦᱚᱴᱚ ᱠᱟᱭᱟ ᱡᱟᱦᱮᱨ ᱠᱚ ᱤᱫᱤ ᱡᱚᱴᱚ, ᱠᱟᱭᱟ ᱮᱱᱮᱡ ᱥᱮᱨᱮᱧ ᱛᱟᱞᱟᱛᱮ ᱚᱸᱰᱮ ᱵᱚᱸᱜᱟ ᱵᱩᱨᱩ ᱦᱩᱭᱩᱜᱼᱟ᱾ ᱛᱟᱨᱯᱚᱨᱮ ᱵᱚᱸᱜᱟ ᱵᱩᱨᱩ ᱵᱟᱲᱟ ᱠᱟᱛᱮᱫ ᱥᱚᱲᱮᱭ ᱟᱠᱚ, ᱥᱚᱲᱮ ᱠᱩ ᱥᱚᱲᱮ ᱠᱟᱛᱮᱫ ᱚᱱᱟ ᱠᱚ ᱡᱚᱢ ᱵᱟᱲᱟ ᱠᱟᱛᱮᱫ, ᱚᱸᱰᱮ ᱠᱟᱹᱴᱤᱡ ᱜᱚᱸᱰ ᱡᱚᱦᱟᱨ ᱚᱸᱰᱮ ᱠᱚ ᱮᱱᱮᱡ, ᱮᱱᱮᱡ ᱦᱚᱴᱚ ᱠᱟᱜᱼᱟ ᱚᱱᱟ ᱡᱟᱦᱮᱨ ᱜᱟᱲ ᱨᱮ ᱛᱟᱨᱯᱚᱨᱮ ᱡᱟᱦᱮᱨ ᱜᱟᱲ ᱨᱮ ᱮᱱᱮᱢ ᱠᱟᱛᱮᱫ ᱟᱫᱚ ᱱᱟᱭ ᱠᱮ ᱮᱱᱮᱡ ᱮᱱᱮᱡ ᱛᱮᱠᱠᱚ ᱟᱹᱜᱩᱭᱮᱭᱟ᱾ ᱫᱩᱣᱟᱹᱨ ᱫᱩᱣᱟᱹᱨ ᱛᱮ ᱦᱟᱸᱜ ᱡᱟᱸᱜᱟ ᱠᱚ ᱟᱹᱨᱩᱵ ᱮᱭᱟ ᱾ ᱛᱤ ᱡᱟᱸᱜᱟ ᱠᱚ ᱟᱹᱨᱩᱵ ᱮᱭᱟ ᱟᱨ ᱩᱱᱤ ᱚᱱᱟ ᱥᱟᱨᱢᱚᱢ ᱵᱟᱦᱟᱭ ᱮᱢᱟ᱾ ᱠᱚᱣᱟ ᱡᱷᱚᱛᱚ ᱦᱚᱲ ᱠᱤᱢᱵᱟ ᱜᱚᱪᱷᱟ ᱨᱮ ᱮᱢᱟ ᱠᱚᱣᱟᱭ ᱥᱩᱫ ᱨᱮᱠᱚ ᱨᱮᱵᱮᱫᱟ᱾ ᱚᱱᱮ ᱚᱱᱠᱟ ᱟᱨ ᱮᱱᱮᱡ ᱮᱱᱮᱡ ᱛᱮᱠᱚ ᱟᱹᱜᱩᱭᱮᱭᱟ᱾ ᱟᱫᱚ ᱮᱱ ᱦᱤᱞᱳᱜ ᱠᱷᱚᱡᱽ ᱜᱮ, ᱚᱱᱮ ᱡᱮ ᱫᱟᱜ ᱠᱚᱠᱚ ᱫᱩᱞ ᱡᱚᱝᱟᱜ ᱮᱱ ᱦᱤᱞᱚᱜ ᱠᱷᱚᱡᱽ ᱜᱮ ᱫᱟᱜ ᱫᱩᱞ ᱫᱚᱠᱤᱱ, ᱮᱦᱚᱵᱟ,
ᱦᱮᱸ ᱦᱮᱸ, ᱵᱟᱥᱠᱮ ᱢᱟᱦᱟ ᱡᱟᱦᱟᱸ ᱫᱚᱵᱚᱱ ᱢᱮᱛᱟᱜ ᱠᱟᱱᱟ᱾
ᱚᱱᱟ ᱦᱤᱞᱳᱜ ᱫᱚ ᱚᱱᱮ, ᱟᱢᱞᱮ ᱟᱨ ᱚᱱᱛᱮ ᱟᱯᱮ ᱞᱮᱠᱟ ᱜᱮ ᱡᱮ ᱤᱭᱟᱹ ᱠᱚᱠᱚ, ᱩᱝᱠᱩ ᱜᱟᱱᱚᱜ ᱜᱟᱱᱚᱜ ᱦᱚᱲ ᱛᱮᱭᱟᱝ, ᱜᱚᱲᱚᱢ ᱦᱟᱲᱟᱢ, ᱜᱚᱲᱚᱢ ᱵᱩᱲᱤ ᱠᱤᱢᱵᱟ ᱦᱤᱞᱤ ᱚᱱᱮ ᱚᱝᱠᱟ, ᱠᱚᱜᱮ ᱨᱮᱦᱚᱸ ᱚᱸᱰᱮ ᱫᱚ᱾
ᱦᱮᱸ ᱦᱮᱸ, ᱟᱨᱦᱚᱸ ᱵᱚᱱ ᱧᱮᱞᱟ ᱡᱮ ᱟᱵᱚᱣᱟᱜ ᱢᱟᱱᱮ ᱥᱟᱶᱛᱟ ᱨᱮ ᱚᱱᱟ ᱠᱚ ᱢᱮᱱᱟᱜᱼᱟ, ᱢᱟᱱᱮ ᱢᱟᱱᱮ ᱦᱚᱲ ᱯᱤᱪᱷᱤ ᱟᱨᱠᱤ ᱟᱵᱚ ᱫᱚ ᱦᱚᱲ ᱯᱤᱪᱷᱤ ᱟᱹᱰᱤ ᱞᱮᱠᱟᱱ ᱥᱟᱹᱜᱟᱹᱭ ᱢᱮᱱᱟᱜ ᱛᱟᱵᱚᱱᱟ᱾ ᱟᱨ ᱡᱟᱦᱟᱸ ᱫᱚ ᱟᱵᱚ ᱢᱟᱨᱟᱝ ᱦᱚᱲ ᱠᱚᱫᱚ ᱵᱤᱱ ᱟᱛᱮᱜ ᱵᱚᱱ ᱨᱚᱲ ᱟᱠᱚᱣᱟ, ᱟᱸ ᱱᱚᱝᱠᱟ ᱟᱨᱠᱤ᱾ ᱟᱹᱰᱤ ᱟᱭᱢᱟ ᱚᱝᱠᱟᱱᱟᱜ ᱥᱟᱹᱜᱟᱹᱭ ᱠᱚ ᱦᱚᱸ ᱢᱮᱱᱟᱜ ᱛᱟᱵᱚᱱᱟ ᱡᱟᱦᱟᱸᱭ ᱠᱚᱫᱚ ᱢᱟᱱᱮ ᱚᱝᱠᱟᱱᱟᱜ ᱥᱟᱹᱜᱟᱹᱭ ᱠᱚ ᱢᱮᱱᱟᱜᱼᱟ ᱟᱹᱰᱤ ᱟᱭᱢᱟ ᱥᱟᱹᱜᱟᱹᱭ ᱠᱚ ᱢᱮᱱᱟᱜᱼᱟ ᱟᱨᱠᱤ, ᱥᱟᱹᱜᱟᱹᱭ ᱥᱟᱶᱛᱮ ᱚᱱᱟ ᱥᱟᱹᱦᱤ ᱥᱟᱹᱜᱟᱹᱭ ᱠᱚ ᱨᱮᱱᱟᱜ ᱪᱷᱚᱱᱚᱛ ᱠᱚᱦᱚᱸ ᱢᱮᱱᱟᱜᱼᱟ᱾ ᱚᱝᱠᱟ ᱟᱹᱛᱷᱟᱹᱲᱤ ᱫᱚ ᱵᱟᱵᱚᱱ ᱨᱚᱲ ᱜᱚᱜ ᱠᱟᱜᱼᱟ ᱡᱟᱦᱟᱸᱱᱟᱜ ᱜᱮ, ᱡᱟᱦᱟᱸᱭ ᱢᱟᱨᱟᱝ ᱜᱮ ᱟᱵᱚ ᱠᱷᱚᱡ ᱩᱱᱤ ᱫᱚ ᱟᱵᱚ ᱵᱮᱱ ᱟᱛᱮᱜ ᱵᱚᱱ ᱨᱚᱲᱟᱭᱟ᱾ ᱦᱚᱸᱜ-ᱚ ᱚᱝᱠᱟᱱᱟᱜ ᱢᱤᱫᱴᱟᱝ ᱢᱟᱱᱮ ᱟᱵᱚᱣᱟᱜ ᱢᱮᱱᱟᱜ ᱛᱟᱵᱚᱱᱟ᱾ ᱡᱟᱦᱟᱸ ᱠᱷᱟᱹᱛᱤᱨ ᱛᱮᱫᱚ ᱵᱚᱱ ᱧᱮᱞᱟ ᱟᱵᱚ ᱟᱹᱰᱤ ᱢᱚᱸᱡᱽ ᱢᱚᱱᱮ ᱵᱩᱡᱷᱟᱹᱜᱼᱟ ᱟᱨᱠᱤ, ᱟᱸ ᱡᱟᱦᱟᱸᱭ ᱦᱚᱲ ᱥᱟᱢᱟᱝ ᱨᱮᱜᱮ ᱟᱹᱛᱷᱟᱹᱲᱤ ᱫᱚ ᱵᱟᱢ ᱨᱚᱲ ᱜᱚᱫ ᱠᱟᱜᱼᱟ, ᱩᱱᱤ ᱦᱚᱲ ᱥᱟᱹᱜᱟᱹᱭ ᱢᱮᱱᱟᱜᱼᱟ, ᱚᱝᱠᱟ ᱥᱟᱹᱜᱟᱹᱭ ᱟᱛᱮᱜ ᱜᱮᱵᱚᱱ ᱨᱚᱲ ᱟᱠᱚ ᱜᱮ᱾ ᱚᱱᱮ ᱧᱮᱞ ᱵᱟᱲᱟ ᱦᱳᱭ ᱠᱟᱱᱟ᱾
ᱢᱟᱱᱮ ᱡᱚᱛᱚ ᱦᱚᱲ ᱛᱚ ᱚᱠᱟ ᱞᱮᱠᱟᱱ ᱥᱟᱹᱜᱟᱹᱭ ᱨᱮ ᱚᱠᱟ ᱞᱮᱠᱟ ᱢᱟᱨᱟᱝ ᱨᱮᱦᱚᱸᱭ ᱚᱠᱟ ᱞᱮᱠᱟ ᱥᱟᱹᱜᱟᱹᱭ ᱩᱱᱤᱭᱟᱜ ᱩᱱᱤ ᱥᱟᱞᱟᱜ ᱚᱠᱟ ᱞᱮᱠᱟ ᱥᱟᱹᱜᱟᱹᱭ ᱡᱚᱯᱲᱟᱣ ᱢᱮᱱᱟᱜᱼᱟ ᱚᱝᱠᱟ ᱞᱮᱠᱟ ᱜᱮᱵᱚᱱ ᱨᱚᱲᱟ᱾ ᱟᱵᱚ ᱫᱚ ᱵᱮᱥᱤᱨ ᱵᱷᱟᱜ ᱵᱤᱥᱤ ᱜᱮ ᱧᱮᱞ ᱦᱳᱭ ᱟᱠᱟᱱᱟ ᱚᱲᱟᱜ ᱯᱟᱥᱴᱟ ᱫᱚ, ᱡᱟᱶᱟᱭ ᱚᱲᱟᱜ ᱯᱟᱥᱴᱟ ᱠᱤᱱᱰᱟ ᱠᱚᱲᱟ ᱜᱤᱫᱽᱨᱟᱹ ᱦᱚᱸ ᱱᱟᱭᱦᱟᱹᱨ ᱯᱟᱥᱴᱟ ᱫᱚ, ᱠᱟᱹᱴᱤᱡ ᱫᱚ ᱵᱤᱱ ᱟᱛᱮᱜ ᱮ ᱨᱚᱲ ᱟᱠᱚᱣᱟᱭ, ᱥᱮ ᱩᱝᱠᱩ ᱫᱚ ᱢᱟᱨᱟᱝ ᱦᱚᱲ ᱫᱚ ᱵᱤᱱ ᱟᱛᱮᱜ ᱮ ᱨᱚᱲ ᱟᱠᱚᱣᱟ᱾ ᱚᱠᱟ ᱞᱮᱠᱟ ᱥᱟᱹᱜᱟᱹᱭ ᱚᱱᱠᱟ ᱚᱝᱠᱟ,
ᱦᱮᱸ ᱦᱮᱸ ᱦᱮᱸ᱾ ᱦᱮᱸ ᱱᱚᱝᱠᱟ ᱜᱮᱵᱚᱱ ᱨᱚᱲ ᱟᱠᱚᱣᱟ ᱢᱟᱱᱮ ᱡᱷᱚᱛᱚ ᱦᱚᱲ ᱜᱮ ᱧᱮᱞᱟᱵᱚᱱ, ᱚᱱᱟ ᱥᱟᱶᱛᱮ ᱟᱵᱚ ᱫᱚ ᱡᱟᱦᱟᱸ ᱦᱚᱸᱜ-ᱚ ᱱᱚᱝᱠᱟ ᱟᱺ ᱡᱟᱦᱟᱸ ᱢᱮᱱᱟᱜ ᱛᱟᱵᱚᱱᱟ ᱟᱨᱠᱤ ᱛᱮᱦᱮᱧ ᱜᱟᱯᱟ ᱦᱚᱸᱜ-ᱟ ᱚᱝᱠᱟ ᱡᱟᱦᱟᱸ ᱵᱚᱱ ᱞᱟᱹᱭᱟ᱾ ᱱᱚᱣᱟ ᱠᱚᱦᱚ ᱧᱮᱞ ᱟᱠᱟᱫᱟᱹᱧ ᱟᱹᱰᱤ ᱢᱚᱸᱡᱽ ᱢᱮᱱᱟᱜ ᱛᱟᱵᱚ ᱵᱚᱱᱟ ᱟᱨᱠᱤ, ᱞᱟᱹᱭᱟᱵᱚᱱ ᱛᱮᱦᱮᱧ, ᱜᱟᱯᱟ, ᱢᱮᱭᱟᱝ, ᱮᱸᱫᱽᱨᱟᱭ᱾ ᱚᱱ ᱮᱸᱫᱽᱨᱟᱭ ᱦᱚᱸ ᱚᱱᱠᱟ ᱦᱚᱸ ᱞᱟᱹᱭ ᱢᱮᱱᱟᱜ ᱛᱟᱵᱚᱱᱟ, ᱢᱤᱫ ᱫᱤᱱ, ᱵᱟᱨ ᱫᱤᱱ ᱫᱚ ᱱᱚᱜ-ᱚ ᱱᱚᱝᱠᱟ ᱜᱮᱵᱚᱱ ᱢᱮᱛᱟᱜᱼᱟ, ᱟᱨᱦᱚᱸ ᱚᱱᱟ ᱠᱚᱦᱚᱸ ᱵᱷᱟᱜᱤ ᱜᱮ ᱵᱩᱡᱷᱟᱹᱜᱼᱟ ᱡᱚᱛᱚ ᱠᱤᱪᱷᱩ ᱜᱮ